ᱦᱮᱞᱳ ᱾
ᱦᱟᱸ ᱜᱚᱝᱠᱮ ᱡᱚᱦᱟᱨ ᱜᱮ ᱾
ᱜᱚᱝᱠᱮ ᱡᱚᱦᱟᱨ ᱜᱮ ᱾
ᱪᱮᱫ ᱞᱮᱠᱟ ᱢᱟᱥᱮ, ᱪᱮᱫ ᱠᱚ ᱪᱮᱠᱟ ᱵᱟᱲᱟ ᱦᱩᱭᱩᱜ ᱠᱟᱱᱟ ᱾
ᱚᱱᱠᱟ ᱫᱚ ᱦᱟᱸᱜ ᱱᱤᱛ ᱫᱚ ᱪᱮᱫ ᱦᱚᱸ ᱵᱟᱝ ᱪᱤᱠᱟᱹ ᱦᱩᱭᱩᱜ ᱠᱟᱱᱟ ᱱᱤᱛᱚᱜ ᱫᱚ ᱦᱟᱸᱜ ᱚᱱᱠᱟ ᱢᱟᱴᱷ ᱥᱮᱜ ᱦᱮᱜ ᱦᱩᱭ ᱟᱠᱟᱱᱟ ᱟᱫᱚ ᱛᱮᱦᱮᱸᱧ ᱫᱚ ᱦᱟᱸᱜ ᱚᱱᱠᱟ ᱫᱚ ᱵᱟᱝ ᱠᱷᱮᱞ ᱦᱩᱭᱩᱜ ᱠᱟᱱᱟ, ᱠᱚᱲᱟ ᱠᱚᱠᱚ ᱠᱷᱮᱞ ᱠᱟᱱᱟ, ᱟᱫᱚ ᱠᱟ ᱡᱟᱠ ᱢᱟᱴᱷ ᱥᱮᱜ ᱨᱮ ᱦᱮᱜ ᱦᱩᱭ ᱟᱠᱟᱱᱟ ᱱᱤᱛ ᱫᱚ ᱾
ᱪᱮᱫ ᱵᱚᱞ ᱠᱷᱮᱞ ᱦᱩᱭᱩᱜ ᱠᱟᱱᱟ?
ᱩᱸᱦ, ᱦᱚᱸ ᱢᱟᱱᱮ ᱚᱝᱠᱟ ᱟᱹᱛᱩ ᱜᱚᱰᱟ ᱠᱚᱨᱮ ᱯᱮᱠᱴᱤᱥ
ᱟᱪᱪᱷᱟ ᱟᱪᱪᱷᱟ ᱟᱪᱪᱷᱟ ᱾
ᱦᱩᱸ ᱦᱩᱸ ᱾
ᱳ ᱦᱚᱸᱜ ᱾
ᱛᱟᱦᱞᱮ ᱟᱹᱵᱤᱱ ᱪᱮᱜ ᱵᱤᱱ ᱪᱤᱠᱟᱹ ᱭᱮᱫᱟ ᱾
ᱦᱚᱭ ᱤᱧ ᱦᱚᱸ ᱱᱚᱼᱚᱭ ᱚᱲᱟᱜ ᱠᱚᱨᱮ ᱜᱮ ᱢᱮᱱᱟᱜ ᱟᱠᱟᱜ ᱫᱤᱧ-ᱟ ᱾
ᱦᱮᱸ ᱦᱩᱸ ᱦᱩᱸ᱾
ᱚᱲᱟᱜ ᱠᱚᱨᱮ ᱜᱮ ᱢᱮᱱᱟᱜ ᱟᱠᱟᱜ ᱫᱤᱧᱟ ᱤᱧ ᱦᱩᱧ ᱪᱟᱞᱟᱣ ᱞᱮᱱᱟ ᱛᱟᱦᱮᱱ ᱚᱱᱛᱮ ᱢᱟᱨᱠᱮᱴ ᱥᱮᱜ ᱜᱮ ᱾
ᱦᱚᱸ ᱦᱚᱸ ᱦᱚᱸ ᱾
ᱩᱛᱩ ᱠᱚ ᱵᱩᱞᱩᱝ ᱠᱚ, ᱥᱩᱱᱩᱢ ᱠᱚ ᱯᱮᱭᱟᱡ ᱨᱟᱹᱥᱩᱱ ᱠᱚ ᱦᱟᱛᱟᱣ ᱵᱟᱲᱟ ᱟᱹᱜᱩ ᱵᱟᱲᱟ ᱦᱩᱭᱮᱱᱟ᱾
ᱦᱚᱸ ᱚᱱᱟ ᱢᱟ ᱟᱵᱚ ᱱᱤᱦᱟᱹᱛᱤ ᱞᱟᱹᱠᱛᱤ ᱠᱟᱱᱟ ᱾
ᱦᱚᱭ ᱾
ᱦᱩᱸ ᱦᱩᱸ, ᱛᱟᱞᱦᱮ᱾ ᱪᱮᱫ ᱞᱮᱠᱟ ᱱᱤᱛ-ᱛᱚᱜ ᱱᱟᱜ ᱡᱟᱦᱟᱸ ᱟᱵᱚ ᱦᱚᱣᱟ ᱥᱮ ᱡᱟᱦᱟᱸ ᱵᱚᱱ ᱢᱮᱛᱟᱜ ᱠᱟᱱᱟ ᱥᱮ ᱤᱭᱟᱹ ᱫᱟᱜᱽ ᱼ ᱫᱟᱜᱽ ᱡᱟᱹᱲᱤ ᱠᱚ ᱾
ᱟᱪᱪᱷᱟ ᱾ ᱦᱚᱭ ᱫᱟᱜᱽ ᱡᱟᱹᱲᱤ ᱭᱟᱫᱚ ᱛᱮᱦᱤᱧ ᱢᱟᱛᱚ ᱱᱚᱜ-ᱚᱭ ᱫᱟᱜᱽ ᱡᱟᱹᱲᱤ ᱢᱟᱛᱚ ᱵᱟᱭ ᱫᱟᱜᱽ ᱡᱟᱹᱲᱤ ᱞᱮᱫᱟ ᱛᱮᱦᱤᱧ ᱢᱟᱛᱚᱭ ᱥᱤᱛᱩᱝ ᱠᱮᱜᱼᱟ᱾
ᱦᱮᱸ ᱦᱩᱸ ᱾
ᱟᱹᱰᱤ ᱠᱮᱴᱮᱡ ᱮ ᱥᱤᱛᱩᱝ ᱠᱮᱜᱼᱟ ᱡᱟᱦᱟᱸᱭ ᱫᱟᱜᱽ ᱞᱟᱜᱼᱟ ᱚᱱᱟ ᱠᱚᱦᱚᱸ ᱡᱚᱛᱚᱭ ᱟᱸᱡᱮᱫ ᱪᱟᱵᱟ ᱠᱟᱫᱟᱜ-ᱟ ᱾
ᱦᱮᱸ ᱦᱩᱸ ᱾
ᱟᱹᱰᱤ ᱢᱩᱥᱠᱤᱞ ᱦᱩᱭᱟ ᱠᱟᱱᱟ ᱱᱤᱛᱚᱝ ᱢᱟ ᱫᱟᱜᱽ ᱫᱚᱨᱠᱟᱨᱚᱜ ᱠᱟᱱᱟ ᱾
ᱦᱩᱸ ᱾
ᱟᱫᱚ ᱫᱟᱜ ᱜᱮ ᱱᱟᱜ ᱚᱠᱟ ᱞᱮᱠᱟ ᱪᱮᱫ ᱞᱮᱠᱟ ᱦᱟᱯᱮ ᱛᱤᱱᱟᱹᱜ ᱫᱤᱱᱮ ᱫᱟᱜᱮᱜ-ᱟ ᱪᱮ ᱵᱟᱭ ᱫᱟᱜᱮᱜ-ᱟ᱾
ᱦᱩᱸ, ᱦᱩᱸ ᱦᱩᱸ ᱦᱩᱸ ᱦᱩᱸ᱾ ᱛᱟᱦᱞᱮ ᱪᱟᱥ ᱠᱩᱫᱚ ᱦᱟᱸᱜ ᱪᱮᱫ ᱞᱮᱠᱟ ᱮᱛᱚᱦᱚᱵ ᱦᱩᱭ ᱠᱟᱱᱟ?
ᱦᱳᱭ ᱪᱟᱥ ᱠᱚᱫᱚ ᱦᱟᱯᱮ ᱱᱚᱜ-ᱚᱭ ᱞᱚᱥᱚᱫ ᱵᱟᱲᱟ ᱦᱩᱭ ᱠᱟᱱᱟ ᱟᱫᱚ ᱨᱚᱦᱚᱭ ᱜᱮ ᱱᱟᱜ᱾ ᱡᱟᱦᱟᱸ ᱫᱚ ᱨᱚᱯᱟᱣ ᱵᱩᱱ ᱢᱮᱱᱮᱜ-ᱟ᱾
ᱦᱩᱸ ᱦᱩᱸ᱾
ᱦᱟᱹᱭ᱾
ᱩᱸ᱾
ᱟᱫᱚ, ᱛᱚᱞᱟ ᱠᱩᱫᱚ ᱫᱟᱨᱮ ᱴᱷᱤᱠ ᱠᱟᱠᱟᱱᱟ ᱱᱤᱛᱚᱝ ᱨᱚᱦᱚᱭ ᱠᱮ ᱠᱷᱟᱱᱜᱮ ᱦᱩᱭᱱᱟ᱾
ᱦᱩᱸ ᱦᱩᱸ, ᱟᱞᱮ ᱥᱮᱫ ᱦᱚᱸ ᱚᱱᱠᱟ ᱫᱚ ᱦᱟᱸᱜ ᱪᱟᱥ ᱫᱚ ᱦᱟᱸᱜ ᱱᱚᱣᱟ ᱫᱟᱜ ᱡᱟᱹᱲᱤ ᱠᱷᱟᱹᱛᱤᱨ ᱜᱮ ᱟᱹᱣᱨᱤ ᱮᱛᱚᱦᱚᱵᱚᱜ-ᱟ ᱢᱮᱱᱠᱷᱟᱱ ᱡᱟᱦᱟᱸ ᱦᱳᱭᱛᱳ ᱚᱠᱚᱭ ᱥᱮᱸᱫᱽᱨᱟ ᱠᱷᱚᱭ ᱡᱟᱦᱟᱸᱭ ᱪᱟᱞᱟᱣ ᱠᱷᱟᱡ-ᱟᱭ ᱩᱱᱤ ᱢᱟ ᱦᱟᱸᱜ ᱠᱚᱭᱚᱜ ᱠᱟᱜ-ᱟᱭ ᱡᱮ ᱛᱤᱨᱮ ᱩᱱᱤ ᱚᱰᱚᱠᱚᱜ-ᱟᱭ ᱛᱤᱨᱮ ᱵᱟᱝ᱾ ᱴᱟᱡ ᱦᱚᱸ ᱱᱤᱡᱮ ᱦᱚᱸ ᱠᱚᱭᱚᱜ ᱢᱮᱱᱟᱜ ᱞᱮᱭᱟ ᱡᱮ ᱛᱤᱨᱮ ᱦᱟᱸᱜ ᱥᱮ ᱛᱤᱥᱮ ᱫᱟᱜ ᱡᱟᱹᱲᱤᱭᱟᱭ? ᱛᱚᱞᱟ ᱠᱩᱦᱚᱸ ᱫᱟᱨᱮ ᱞᱟᱹᱴᱩᱣ ᱠᱟᱱᱟ ᱦᱟᱸᱜ ᱢᱮᱱ ᱠᱷᱟᱱ ᱚᱱᱟ ᱠᱚᱭᱚᱜ ᱦᱚᱨ ᱨᱮᱜᱮ ᱱᱟᱜ ᱛᱟᱺᱜᱤ ᱛᱟᱲᱟᱜ ᱨᱮ ᱢᱮᱱᱟᱜ ᱞᱮᱭᱟ᱾
ᱦᱩᱸ, ᱟᱫᱚ ᱟᱯᱮ ᱫᱚ ᱦᱚᱲ ᱛᱮᱜᱮ ᱨᱚᱦᱚᱭ ᱪᱮ ᱢᱮᱥᱤᱱ ᱠᱚᱛᱮ ᱯᱮ ᱨᱚᱦᱚᱭᱮᱜ-ᱟ? ᱱᱮᱛᱟᱨ ᱢᱟ ᱢᱮᱥᱤᱱ ᱠᱚᱦᱚᱸ ᱩᱰᱩᱠᱚᱜ ᱠᱟᱱᱟ ᱠᱚ᱾
ᱦᱳᱭ ᱦᱳᱭ᱾ ᱱᱚᱝᱠᱟ ᱫᱚ ᱦᱟᱸᱜ ᱱᱤᱛᱚᱜ ᱫᱚ ᱱᱚᱣᱟ ᱠᱚᱨᱮ ᱫᱚ ᱦᱟᱸᱜ ᱚᱱᱠᱟ ᱟᱹᱛᱩ ᱚᱲᱟᱜ ᱠᱚᱨᱮ ᱚᱱᱠᱟᱱ ᱠᱤᱥᱟᱹᱬ ᱠᱤᱥᱟᱹᱬ ᱦᱚᱲ ᱦᱚᱸ ᱵᱟᱹᱱᱩᱜ ᱞᱮᱭᱟ᱾ ᱥᱮ ᱵᱟᱹᱱᱩᱜ ᱠᱚᱣᱟ ᱢᱮᱱᱠᱷᱟᱱ ᱱᱤᱛᱳᱜ ᱫᱚ ᱦᱟᱸᱜ᱾ ᱚᱱᱟ ᱢᱮᱥᱤᱱ ᱠᱚᱫᱚ ᱦᱟᱸᱜ ᱚᱱᱟᱛᱮ ᱵᱟᱝ ᱟᱹᱜᱩ ᱵᱟᱲᱟ ᱦᱩᱭᱩᱜ ᱠᱟᱱᱟ ᱥᱮ ᱵᱟᱹᱱᱩᱜᱼᱟ ᱱᱚᱣᱟ ᱠᱚᱨᱮ ᱫᱚ ᱦᱟᱸᱜ ᱵᱟᱝ ᱟᱹᱜᱩ ᱦᱩᱭ ᱠᱟᱱᱟ᱾ ᱱᱤᱛᱚᱜ ᱫᱚ ᱦᱟᱸᱜ ᱚᱱᱟ ᱦᱚᱲ ᱠᱚᱛᱮ ᱜᱮ ᱨᱚᱦᱚᱭ ᱵᱟᱲᱟ ᱫᱚ ᱦᱩᱭᱩᱜ ᱠᱟᱱᱟ᱾ ᱡᱚᱛᱚ ᱠᱤ ᱠᱟᱹᱢᱤ ᱡᱚᱝ ᱦᱚᱲ ᱨᱮᱸᱜᱮᱡ ᱦᱚᱲ᱾
ᱦᱚᱸ, ᱵᱟᱝᱜᱮ ᱚᱱᱠᱟᱜᱮ ᱡᱚᱛᱚ ᱜᱮᱵᱚᱱ ᱥᱚᱢᱟᱱᱟ᱾ ᱟᱫᱚ ᱱᱮᱛᱟᱨ ᱢᱟ ᱠᱟᱛᱷᱟ ᱫᱚ ᱰᱷᱮᱨ ᱛᱮᱫ ᱜᱮ ᱱᱟᱜ ᱚᱱᱠᱟᱱᱟᱜ ᱡᱟᱦᱟᱸᱞᱮᱠᱟ ᱧᱮᱞᱮᱱᱟ ᱫᱤᱱ ᱠᱟᱞᱚᱢ ᱜᱮ, ᱦᱩᱲᱩ ᱡᱟᱦᱟᱸ ᱜᱮᱫᱮᱜ-ᱟ ᱠᱚ᱾
ᱦᱩᱸ
ᱛᱚ ᱢᱮᱥᱤᱱ ᱛᱮᱜᱮ ᱜᱮᱫ ᱤᱫᱤᱜ ᱠᱟᱱᱟ ᱟᱨ ᱜᱮᱫ ᱤᱫᱤᱜ ᱠᱟᱱᱟ ᱤᱨ ᱤᱫᱤᱜ ᱠᱟᱱᱟ ᱟᱨ ᱚᱸᱰᱮ ᱜᱮ ᱦᱩᱲᱩ ᱦᱚᱸ ᱥᱟᱯᱷᱟ ᱤᱫᱤᱜ ᱠᱟᱱᱟ ᱰᱩᱸᱜᱤ ᱨᱮ ᱪᱟᱞᱟᱣ ᱤᱫᱤᱜ ᱠᱟᱱᱟ ᱟᱨ ᱰᱟᱭᱨᱮᱠᱴ ᱚᱱᱟ ᱴᱨᱟᱠᱴᱟᱨ ᱴᱨᱚᱞᱤᱨᱮ᱾ ᱩᱵ ᱤᱫᱤ ᱠᱟᱜ ᱠᱟᱱᱟᱭ ᱟᱨ ᱚᱱᱟ ᱚᱲᱟᱜ ᱫᱷᱟᱹᱵᱤᱡ ᱫᱚ ᱥᱮᱴᱮᱨ ᱠᱟᱜ ᱠᱟᱱᱟ᱾ ᱦᱮᱸ ᱪᱮ ᱟᱫᱚ ᱯᱟᱪᱮᱫ ᱢᱮᱱᱮᱫ ᱟᱹᱧ ᱚᱱᱠᱟᱜᱮ ᱥᱩᱵᱤᱫᱷᱟ᱾
ᱦᱮᱸ, ᱢᱟᱱᱮ ᱟᱞᱮ ᱱᱚᱣᱟ ᱠᱚᱨᱮ ᱫᱚ ᱦᱟᱸᱜ ᱦᱩᱲᱩ ᱨᱚᱦᱚᱭ ᱵᱟᱠᱷᱨᱟ ᱫᱚ ᱦᱟᱸᱜ ᱚᱝᱠᱟᱱᱟᱜ ᱦᱟᱸᱜ ᱢᱮᱥ ᱥᱤᱱ ᱠᱚᱫᱚ ᱟᱹᱣᱨᱤ ᱥᱮᱴᱮᱨᱚᱜ-ᱟ ᱢᱮᱱᱠᱷᱟᱱ ᱡᱟᱦᱟᱸ ᱟᱹᱵᱤᱱ ᱵᱤᱱ ᱞᱟᱹᱭ ᱠᱮᱫ ᱞᱮᱠᱟ ᱦᱩᱲᱩ ᱤᱨ ᱚᱱᱟ ᱫᱚ ᱦᱟᱸᱜ ᱯᱨᱟᱭ ᱢᱟᱱᱮ ᱪᱟᱹᱞᱩ ᱫᱚ ᱪᱟᱹᱟᱞᱩᱣ ᱠᱟᱱᱟ ᱦᱟᱸᱜ ᱱᱚᱛᱮ ᱦᱚᱸ᱾ ᱦᱩᱸ, ᱚᱱᱟ ᱛᱮᱫᱚ ᱧᱮᱞᱚᱜ ᱠᱟᱱᱟ ᱡᱮ ᱥᱩᱵᱤᱫᱷᱟ ᱟᱹᱰᱤ ᱜᱟᱱ ᱜᱮ ᱢᱮᱱᱟᱜ-ᱟ᱾ ᱦᱩᱲᱩ ᱵᱟᱝ ᱠᱷᱚᱛᱤᱜ ᱠᱟᱱᱟ ᱩᱱᱟᱹᱜ ᱢᱮᱱᱠᱷᱟᱱ ᱡᱟᱦᱟᱸᱭ ᱟᱹᱛᱩ ᱚᱲᱟᱜ ᱠᱚᱨᱮᱱ ᱫᱚ ᱠᱟᱲᱟ ᱰᱟᱝᱨᱤ ᱠᱚ ᱟᱹᱰᱤᱜᱟᱱ ᱢᱮᱱᱟᱜ ᱠᱚᱣᱟ ᱩᱝᱠᱩ ᱫᱚ ᱦᱳᱭᱛᱳ ᱢᱮᱥᱤᱱ ᱛᱮ ᱫᱟᱞᱮᱜ ᱠᱷᱟᱡ ᱵᱩᱥᱩᱵ ᱠᱚ ᱴᱷᱤᱠ ᱴᱷᱟᱠ ᱦᱳᱭᱛᱳ ᱵᱟᱝ ᱧᱟᱢᱚᱜ ᱠᱟᱱᱟ, ᱦᱳᱭ ᱚᱱᱟ ᱠᱷᱟᱹᱛᱤᱨ ᱦᱚᱸ ᱡᱟᱦᱟᱸᱭ ᱫᱚ ᱢᱮᱥᱤᱱ ᱛᱮ ᱫᱟᱞ ᱞᱟᱹᱜᱤᱫ ᱵᱟᱭ ᱠᱩᱨᱩᱢᱩᱴᱩᱭᱮᱫᱟ ᱩᱱᱤ ᱫᱚ ᱦᱚᱭᱛᱚ ᱱᱚᱣᱟᱜ ᱦᱚᱲ ᱠᱚᱛᱮ ᱜᱮᱼᱼ ᱠᱟᱹᱢᱤ ᱦᱚᱨᱟᱭ ᱢᱟᱲᱟᱝᱮᱫ ᱛᱟᱭᱟ᱾
ᱥᱮᱫᱟᱭ ᱡᱟᱦᱟᱸ ᱞᱮᱠᱟ᱾ ᱠᱟ ᱤᱨᱜ ᱟ ᱵᱚᱱ ᱦᱚᱲ ᱛᱮᱜᱮ ᱟᱹᱜᱩᱭᱮ ᱟ ᱵᱚᱱ ᱥᱟᱜᱟᱲ ᱛᱮᱼᱼ ᱟᱨ ᱟᱹᱜᱩ ᱠᱟᱛᱮᱫ ᱱᱚᱸᱰᱮ ᱢᱟᱪᱟ ᱵᱮᱱᱟᱣ ᱠᱟᱛᱮᱫ ᱦᱩᱲᱩ ᱵᱚᱱ ᱫᱟᱞᱜᱼᱟ᱾ ᱟᱨ ᱵᱤᱸᱰᱟᱹ ᱠᱟᱛᱮᱫ ᱟᱴᱤ ᱠᱟᱛᱮᱫ ᱚᱱᱟ ᱵᱚᱱ ᱵᱟᱹᱭᱥᱟᱹᱣ ᱫᱚᱦᱚ ᱠᱟᱜ ᱠᱟᱱᱟ᱾ ᱡᱮᱦᱮᱛᱩ ᱱᱮᱛᱟᱨ ᱫᱤᱱ ᱫᱚ ᱪᱟᱥ ᱫᱤᱱ ᱠᱟᱱᱟ ᱰᱟᱝᱨᱤ ᱠᱟᱰᱟ᱾ ᱠᱚ ᱥᱤᱭᱳᱜ ᱟᱵᱚᱱ ᱠᱟᱰᱟᱱᱵᱚᱱ ᱞᱚᱥᱚᱫᱟᱵᱚᱱ ᱟᱬᱜᱚᱢ ᱟᱵᱚᱱᱼᱼ ᱤᱱᱟᱹᱠᱷᱟᱱ ᱰᱟᱝᱨᱤ ᱠᱚ ᱵᱷᱟᱹᱜᱤ ᱥᱟᱺᱦᱤᱡ ᱵᱟᱠᱚ ᱟᱹᱛᱤᱧ ᱫᱟᱲᱮᱭᱟᱜᱼᱟ᱾
ᱦᱮᱸ
ᱟᱫᱚ ᱦᱮᱡ ᱠᱟᱛᱮᱜ ᱪᱷᱟᱹᱱᱤ ᱠᱚᱵᱚᱱ ᱜᱮᱫᱟ ᱟᱨ ᱪᱷᱟᱹᱱᱤ ᱠᱚ ᱜᱮᱫᱼᱼ ᱠᱟᱛᱮᱫ ᱚᱱᱟ ᱠᱚᱵᱚᱱ ᱮᱢᱟ ᱟᱠᱠᱚᱣᱟ ᱰᱟᱹᱝᱨᱤ ᱠᱚ ᱡᱮᱢᱚᱱᱼᱼ ᱛᱮ ᱫᱚᱥᱟᱨ ᱦᱤᱞᱳᱜ ᱡᱚᱢ ᱠᱮᱴᱮᱡ ᱴᱷᱤᱠ ᱠᱟᱛᱮ ᱰᱟᱹᱝᱨᱤ ᱠᱟᱹᱡ ᱠᱚ ᱛᱟᱲᱟᱢ ᱧᱚᱜᱟᱼᱟ᱾ ᱨᱮᱸᱜᱮᱡ ᱛᱮᱫᱚ ᱦᱟᱸᱜ ᱚᱠᱚᱭ ᱦᱚᱸ ᱵᱟᱵᱚᱱ ᱠᱟᱹᱢᱤ ᱫᱟᱲᱮᱭᱟᱜᱼᱟ᱾
ᱮᱠᱫᱚᱢ
ᱟᱫᱚ ᱚᱱᱟ ᱞᱮᱠᱟ ᱠᱟᱛᱮ ᱜᱮ ᱡᱚᱢ ᱦᱚᱸᱼᱼᱼ ᱠᱟᱹᱡ ᱱᱤᱦᱟᱹᱛᱤ ᱜᱮ ᱫᱚᱨᱠᱟᱨ ᱠᱟᱱᱟ ᱟᱨ ᱵᱩᱥᱩᱵᱼᱼ ᱠᱚᱞ ᱫᱚᱦᱚ ᱠᱟᱜᱼᱟ ᱛᱚᱵᱮ ᱠᱟ ᱠᱟᱛᱮᱮᱫ ᱛᱚ ᱚᱱᱟ ᱫᱚᱢ ᱜᱮᱫᱟ ᱟᱨᱮᱢ ᱠᱷᱟᱣᱟᱭᱮᱭᱟ᱾
ᱦᱚᱸ ᱱᱚᱣᱟ ᱫᱚ ᱚᱵᱚᱥᱳᱭ ᱟᱹᱵᱤᱱ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱮ ᱞᱟᱹᱭ ᱫᱚ᱾ ᱚᱱᱟᱛᱮᱦᱟᱸ ᱚᱱᱠᱟᱜᱮ ᱢᱟᱱᱮ ᱡᱟᱸᱦᱟᱸᱭ ᱠᱚᱨᱮᱱ ᱠᱟᱰᱟ ᱰᱟᱝᱨᱤ ᱢᱮᱱᱟᱜ ᱠᱟ ᱩᱱᱠᱩ ᱫᱚ ᱦᱟᱸᱜ ᱢᱮᱥᱤᱱ ᱛᱮᱫᱚ ᱠᱚ ᱫᱟᱞᱮᱫ ᱨᱮᱦᱚᱸᱼᱼᱼ ᱦᱳᱭᱛᱳ ᱠᱤᱪᱷᱩ ᱫᱚ ᱢᱮᱥᱤᱱ ᱛᱮ ᱠᱤᱪᱷᱩ ᱫᱚ ᱦᱟᱸᱜ ᱢᱟᱱᱮ ᱦᱚᱲᱟ ᱛᱮᱫ ᱥᱮ ᱤᱨ ᱢᱟᱱᱮ ᱤᱨ ᱦᱩᱭᱩᱜ ᱠᱟᱱᱟ ᱦᱚᱲ ᱟᱛᱮᱫ ᱜᱮ ᱦᱟᱸᱜ᱾
ᱟᱪᱪᱷᱟ ᱦᱳᱭ ᱦᱳᱭ ᱱᱚᱛᱮ ᱦᱚᱸ ᱚᱱᱠᱟ ᱜᱮ ᱯᱟᱨᱟᱭᱟ ᱟᱫᱚ᱾ ᱰᱷᱮᱨ ᱫᱚᱧ ᱧᱮᱞᱮᱫ ᱠᱚᱣᱟ᱾ ᱟᱨ ᱱᱚᱛᱮ ᱢᱟ ᱦᱟᱸᱜ ᱰᱟᱝᱨᱤ, ᱠᱟᱰᱟ, ᱠᱚᱫᱚ ᱟᱹᱰᱤ ᱠᱚᱢ ᱫᱷᱟᱨᱟ ᱱᱟᱦᱟᱜ ᱟᱞᱮ ᱱᱚᱛᱮ ᱫᱚᱦᱚ ᱵᱟᱲᱟ ᱦᱩᱭ ᱟᱠᱟᱱᱟ᱾ ᱟᱹᱰᱤ ᱞᱮᱠᱟ ᱥᱤᱫ ᱫᱷᱟᱨᱟ ᱚᱱᱮ ᱡᱮᱦᱮᱛᱩᱼᱼ ᱵᱚᱸᱜᱟ ᱵᱩᱨᱩ ᱦᱚᱲ ᱟᱨ ᱠᱟᱹᱡ ᱦᱟᱥᱟ ᱚᱲᱟᱜ ᱫᱚ ᱜᱩᱨᱤᱡ ᱦᱚᱸ ᱞᱟᱜ ᱞᱟᱹᱠᱛᱤᱜ ᱠᱟᱱᱟ ᱦᱮᱸ ᱪᱮ ᱥᱚᱢᱵᱟᱨ, ᱜᱩᱨᱩᱵᱟᱨ, ᱠᱚᱫᱚᱼᱼᱼ ᱠᱟᱹᱡ ᱜᱩᱨᱤᱡ ᱵᱟᱲᱟ ᱧᱚᱜᱼᱟᱠᱚ ᱪᱷᱟᱴᱠᱟ, ᱠᱚ ᱨᱟᱪᱟ, ᱠᱚᱼᱼ
ᱦᱮᱸ ᱦᱮᱸ
ᱚᱲᱟᱜᱠᱚ, ᱫᱩᱣᱟᱹᱨᱠᱚ, ᱦᱟᱥᱟ ᱚᱲᱟᱜ ᱫᱚᱼᱼ ᱠᱟᱹᱡ ᱮᱢ ᱜᱩᱨᱤᱡ ᱞᱮᱠᱷᱟᱱ ᱠᱟᱹᱡ ᱥᱟᱯᱷᱟ ᱯᱷᱟᱨᱪᱟᱹ ᱵᱩᱡᱷᱟᱹᱜᱼᱟ ᱟᱫᱚᱼᱼ ᱚᱱᱟ ᱞᱟᱹᱜᱤᱫ ᱛᱮ ᱜᱟᱹᱭ ᱠᱟᱰᱟ ᱠᱚᱫᱚ ᱱᱟᱥᱮ ᱢᱟᱥᱮ ᱠᱚ ᱫᱚᱦᱚ ᱟᱠᱟᱫ ᱠᱚᱜᱮᱭᱟ᱾ ᱟᱫᱚᱼᱼ ᱩᱱᱟᱹᱜ ᱫᱚ ᱠᱚᱢ ᱵᱷᱟᱜᱽ ᱥᱤᱭᱳᱜ ᱰᱟᱝᱨᱟ ᱠᱚᱫᱚ ᱟᱹᱰᱤ ᱠᱚᱢ ᱵᱷᱟᱜᱽ ᱠᱚ ᱫᱚᱦᱚ ᱟᱠᱟᱫ ᱠᱚᱣᱟᱤᱫᱮᱛᱮ ᱟᱫᱚ ᱰᱷᱮᱨᱼᱼ ᱮᱠᱷᱚᱱ ᱰᱷᱮᱨ ᱫᱚ ᱢᱟᱱᱮᱼᱼ ᱥᱮ ᱛᱤᱱᱟᱹᱜ ᱤᱧ ᱢᱮᱱᱟ ᱥᱮᱵᱷᱮᱱᱴᱤ ᱯᱷᱟᱭᱤᱵ ᱯᱟᱨᱥᱮᱱᱴ ᱫᱚ ᱜᱟᱹᱰᱤ ᱛᱮᱜᱮ ᱠᱚ ᱫᱟᱞ ᱦᱚᱪᱚᱭᱟ ᱟᱨᱼᱼ ᱠᱤᱪᱷᱩ ᱜᱟᱱ ᱡᱟᱦᱟᱸᱭ ᱠᱚᱨᱮᱱ ᱵᱩᱥᱩᱵ ᱠᱚ ᱫᱚᱨᱠᱟᱨᱚᱜᱼᱟ ᱩᱱᱠᱩ ᱠᱚᱫᱚᱼᱼ
ᱦᱩᱸ ᱦᱩᱸ ᱦᱩᱸ ᱦᱩᱸ ᱛᱟᱯᱚᱨᱮ ᱱᱤᱛᱳᱜ ᱟᱵᱚᱣᱟᱜ ᱫᱤᱥᱚᱢ ᱫᱩᱱᱤᱭᱟᱹ᱾ ᱢᱟᱱᱮ ᱠᱤᱪᱷᱩ ᱞᱟᱦᱟ ᱥᱮᱫ ᱥᱮᱱ ᱡᱟᱣᱨᱟᱜ ᱠᱟᱱᱟ ᱢᱮᱱᱠᱷᱟᱱ ᱱᱤᱛᱳᱜ ᱱᱚᱣᱟ ᱠᱚᱦᱚᱸ ᱦᱟᱸᱜᱼᱼ ᱧᱮᱞ ᱦᱩᱭᱩᱜ ᱠᱟᱱᱟ ᱡᱮ ᱱᱚᱣᱟ ᱠᱚᱜᱮ ᱦᱟᱸᱜ ᱦᱚᱲ ᱠᱚ ᱦᱟᱸᱜ ᱵᱮᱵᱚᱦᱟᱨ ᱟᱠᱚ ᱥᱮ ᱵᱮᱵᱚᱦᱟᱨ ᱟᱵᱚᱱ ᱦᱟᱸᱜ ᱡᱚᱛᱚ ᱠᱚᱜᱮᱼᱼ
ᱦᱳᱭ ᱟᱫᱚ ᱚᱱᱟ ᱫᱚ ᱠᱟᱹᱡ ᱠᱟᱹᱡ ᱛᱮᱼᱼ
ᱦᱩᱸ ᱦᱩᱸ ᱦᱩᱸ ᱦᱩᱸ ᱦᱩᱸ ᱟᱨ ᱚᱱᱮ ᱵᱤᱱ ᱞᱟᱹᱭ ᱠᱮᱫ ᱚᱱᱮ ᱵᱤᱱ ᱞᱟᱹᱭ ᱠᱮᱫ ᱞᱮᱠᱟ ᱚᱲᱟᱜ ᱫᱩᱣᱟᱹᱨ ᱦᱚᱸ ᱜᱩᱨᱤᱡ ᱫᱚᱨᱠᱟᱨ ᱵᱚᱸᱜᱟ ᱵᱩᱨᱩ ᱦᱚᱸ ᱟᱵᱚ ᱜᱩᱨᱤᱡ ᱱᱤᱭ ᱛᱮᱜᱮ ᱦᱟᱸᱜ ᱠᱟᱹᱢᱤ ᱞᱟᱜᱟᱣ ᱵᱚᱱᱟ ᱾
ᱦᱳᱭ ᱾
ᱦᱩᱸ ᱦᱩᱸ ᱦᱳᱭᱛᱚ ᱢᱤᱫᱴᱤᱡ ᱜᱟᱱ ᱱᱚᱝᱠᱟ ᱫᱚᱦᱚ ᱫᱚᱨᱠᱟᱨ ᱠᱟᱱᱟ ᱾
ᱦᱳᱭ ᱟᱵᱚ ᱢᱟ ᱡᱚᱛᱚᱱᱟᱝ ᱜᱮ ᱡᱟᱦᱟᱸ ᱞᱮᱠᱟ ᱡᱟᱦᱮᱨ ᱠᱚᱨᱮ ᱦᱚᱸ ᱢᱮᱱ ᱜᱟᱱᱚᱜᱼᱟ ᱾ ᱛᱚᱣᱟ ᱠᱚᱦᱚᱸ ᱵᱚᱱ ᱟᱬᱜᱳᱭ ᱜᱮᱭᱟ ᱵᱚ ᱮᱢ ᱜᱮᱭᱟᱵᱚᱱ ᱠᱟᱹᱡ ᱛᱚᱣᱟ ᱟᱫᱚ ᱜᱟᱹᱭ ᱠᱚᱦᱚᱸ ᱢᱤᱹᱴᱤᱡ ᱵᱟᱨᱭᱟ ᱵᱟᱵᱚᱱ ᱫᱚᱦᱚ ᱞᱮᱠᱚ ᱠᱷᱟᱱ ᱫᱚ ᱛᱚᱣᱟ ᱠᱚᱦᱚᱸ ᱚᱠᱟ ᱨᱮᱦᱚᱸ ᱵᱚᱱ ᱧᱟᱢᱟ ᱦᱮᱸ ᱚᱱᱟ ᱞᱟᱹᱜᱤᱫ ᱛᱮ ᱜᱟᱹᱭ ᱠᱚᱦᱚᱸ ᱱᱤᱦᱟᱹᱛᱤ ᱜᱮ ᱫᱚᱦᱚ ᱫᱚᱨᱠᱟᱨᱚᱜ ᱠᱟᱱᱟ ᱟᱨ ᱜᱩᱨᱤᱡ ᱦᱚᱸ ᱚᱸᱰᱮ ᱠᱷᱚᱱ ᱜᱮᱵᱚᱱ ᱟᱨᱡᱟᱣ ᱧᱟᱢ ᱡᱚᱝᱼᱟ᱾
ᱦᱳᱭ ᱦᱳᱭ ᱡᱟᱦᱟᱸ ᱱᱤᱛᱚᱜ ᱵᱟᱡᱟᱨ ᱨᱮ ᱯᱩᱭᱥᱟᱹ ᱫᱤᱭᱮ ᱱᱮᱛᱮ ᱵᱚᱥᱛᱟ ᱵᱚᱥᱛᱟ ᱵᱚᱱ ᱧᱟᱢᱮᱫ ᱡᱚᱭᱵᱚ ᱥᱟᱨ ᱥᱮ ᱥᱟᱨ ᱵᱚᱱ ᱢᱮᱛᱟᱜ ᱠᱟᱱᱟ, ᱚᱱᱟ ᱠᱷᱚᱡᱟᱜ ᱫᱚ ᱦᱚᱭᱛᱚ ᱰᱟᱝᱨᱤ ᱰᱟᱝᱨᱤ ᱠᱟᱰᱟ ᱢᱮᱨᱚᱢ ᱠᱚᱣᱟᱜ ᱜᱩᱨᱤᱡ ᱛᱚ ᱦᱳᱭᱛᱚ ᱵᱷᱟᱹᱜᱤ ᱢᱟᱱᱮ ᱥᱮ ᱡᱟᱦᱟᱱᱟᱜ ᱨᱳᱜᱽ ᱟᱡᱟᱨ ᱦᱚᱭᱛᱚ ᱩᱱᱟᱹᱜ ᱪᱟᱬᱟᱜ ᱵᱟᱝ ᱢᱟᱱᱮ ᱥᱮ ᱵᱷᱟᱜᱤ ᱦᱩᱭᱩᱜᱼᱟ ᱥᱮ ᱠᱷᱮᱛ ᱠᱚᱦᱚᱸ ᱵᱷᱟᱜᱤ ᱛᱟᱦᱮᱱᱟ ᱾ ᱦᱩᱸ ᱦᱩᱸ ᱚᱱᱟ ᱠᱚ ᱛᱟᱦᱮᱱ ᱠᱷᱟᱱ ᱫᱚ, ᱟᱫᱚ ᱦᱳᱭᱛᱚ ᱚᱠᱟ ᱡᱟᱭᱜᱟ ᱠᱚᱨᱮ ᱫᱚ ᱠᱤᱪᱷᱩ ᱠᱚᱢᱚᱜ ᱠᱟᱱᱟ ᱠᱚ ᱩᱱᱠᱩ ᱚᱠᱟ ᱡᱟᱭᱜᱟ ᱨᱮᱫᱚ ᱚᱠᱟ ᱡᱟᱭᱜᱟ ᱠᱚᱨᱮ ᱫᱚ ᱦᱚᱭᱛᱚ ᱢᱮᱱᱟᱜ ᱠᱚᱜᱮᱭᱟ ᱾
ᱦᱳᱭ ᱡᱟᱦᱟᱸ ᱡᱟᱦᱟᱸ ᱡᱟᱭᱜᱟ ᱨᱮ ᱰᱟᱝᱨᱤ, ᱠᱟᱰᱟ, ᱵᱷᱤᱰᱤ, ᱢᱮᱨᱚᱢ ᱡᱟᱣ ᱥᱮᱫᱟᱭ ᱫᱚ ᱟᱞᱮ ᱱᱚᱰᱮ ᱦᱚᱸ ᱟᱹᱰᱤ ᱡᱳᱨᱜᱮ ᱟᱹᱰᱤ ᱰᱷᱮᱨ ᱜᱮ ᱵᱷᱤᱰᱤ ᱦᱚᱸ ᱠᱚᱢ ᱥᱮ ᱠᱚᱢ ᱛᱤᱨᱤᱥ ᱪᱚᱞᱤᱥᱴᱤ ᱢᱮᱨᱚᱢ ᱠᱚ ᱛᱟᱦᱮᱸᱠᱟᱱᱟ ᱾ ᱢᱟᱱᱮ ᱵᱤᱥ ᱯᱚᱸᱪᱤᱥ ᱚᱱᱠᱟ ᱟᱨ ᱰᱟᱝᱨᱤ ᱢᱟ ᱟᱭᱢᱟ ᱜᱚᱴᱟᱝ ᱛᱤᱨᱤᱥ ᱪᱟᱞᱞᱤᱥᱴᱤ ᱜᱟᱱ ᱚᱱᱠᱟ ᱢᱟᱱᱮ ᱢᱤᱫᱴᱤᱡ ᱜᱚᱴ ᱾ ᱢᱤᱫᱴᱤᱡ ᱚᱲᱟᱜ ᱨᱮᱜᱮ ᱚᱱᱠᱟ ᱟᱨ ᱚᱱᱛᱮ ᱫᱚ ᱵᱟᱡᱟᱨ ᱥᱩᱨ ᱜᱮᱭᱟ ᱵᱟᱡᱟᱨ ᱫᱤᱠᱩ ᱦᱚᱲ ᱠᱚᱫᱚ ᱩᱱᱠᱩ ᱫᱚ ᱵᱟᱠᱚ ᱪᱟᱥᱟ ᱚᱵᱚᱥᱥᱳᱭ ᱾ ᱛᱚ ᱚᱱᱟ ᱠᱚᱨᱮ ᱯᱩᱲᱭᱟᱹ ᱛᱟᱦᱮᱸ ᱞᱮᱱᱟ ᱛᱟᱦᱮᱸᱫ ᱟᱫᱚ ᱥᱮᱫᱟᱭ ᱫᱚ ᱚᱱᱮ ᱜᱩᱛᱤ ᱠᱟᱹᱲᱢᱤ ᱠᱚ ᱧᱟᱢᱚᱜ ᱠᱟᱱ ᱛᱟᱦᱮᱸᱫ ᱟᱫᱚ ᱜᱩᱛᱤ ᱠᱟᱹᱲᱢᱤ ᱠᱚᱦᱚᱸ ᱱᱮᱛᱟᱨ ᱢᱟ ᱵᱟ ᱵᱟᱠᱚ ᱧᱟᱢᱚᱜ ᱠᱟᱱᱟ ᱟᱫᱚ ᱩᱱᱠᱩ ᱠᱚᱜᱮ ᱰᱟᱝᱝᱨᱤ ᱠᱟᱰᱟ ᱠᱚᱦᱚᱸ ᱠᱚ ᱜᱩ ᱜᱩᱯᱤ ᱠᱚᱣᱟ ᱟᱨ ᱡᱮᱦᱮ ᱛᱩ ᱠᱟᱹᱲᱢᱤ ᱠᱚᱠᱚ ᱛᱟᱦᱮᱱᱟ ᱛᱟᱦᱮᱸᱫ ᱩᱱᱠᱩ ᱠᱚᱦᱚᱸ ᱢᱟᱱᱮ ᱮᱸ ᱡᱟᱦᱟᱸ ᱜᱩᱨᱤᱡ ᱵᱚᱱ ᱢᱮᱱᱟ ᱰᱟᱝᱨᱤᱭᱟᱜ ᱵᱷᱤᱰᱤᱭᱟᱜ ᱢᱮᱨᱚᱢᱟᱜ ᱚᱱᱟ ᱫᱚ ᱢᱤᱫᱴᱤᱡ ᱠᱷᱚᱫ ᱢᱟᱫᱷᱮ ᱨᱮ ᱫᱚᱦᱚ ᱡᱟᱣᱨᱟ ᱠᱟᱜᱼᱟ ᱾
ᱦᱳᱭ ᱦᱳᱭ ᱦᱳᱭ ᱾
ᱵᱚᱪᱷᱚᱨ ᱫᱤᱱ ᱫᱚᱦᱚ ᱠᱟᱛᱮ ᱚᱱᱟ ᱫᱚ ᱡᱮᱦᱮᱛᱩ ᱱᱤᱛᱚᱝ ᱱᱟᱜ ᱡᱟᱦᱟᱸ ᱨᱚᱦᱚᱲ ᱠᱟᱱᱟ ᱚᱱᱟ ᱠᱚᱫᱚ ᱥᱟᱜᱟᱲ ᱜᱟᱹᱰᱤ ᱛᱮ ᱢᱟᱲᱟᱝ ᱢᱟ ᱰᱟᱝᱨᱟ ᱜᱟᱹᱰᱤ ᱜᱮ ᱛᱟᱦᱮᱸ ᱠᱟᱱᱟ ᱛᱟᱦᱮᱸᱱ ᱰᱟᱝᱨᱟ ᱜᱟᱹᱰᱤ, ᱛᱮ ᱤᱫᱤ ᱠᱟᱛᱮᱮᱫ ᱠᱟᱹᱡ ᱠᱟᱹᱡ ᱮᱢ ᱪᱩᱨᱩᱡ ᱠᱟᱜ ᱠᱟᱱᱟ, ᱜᱳᱴᱟ ᱵᱟᱹᱫ ᱮᱢ ᱪᱷᱟᱹᱴᱭᱟᱹᱣ ᱠᱟᱜ ᱠᱟᱱᱟ ᱾ ᱟᱨ ᱱᱮᱛᱟᱨ ᱡᱟᱦᱟᱸ ᱥᱟᱦᱟᱨ ᱠᱚ ᱧᱟᱢᱚᱜ ᱠᱟᱱᱟ ᱚᱱᱟ ᱠᱷᱚᱱ ᱫᱚ ᱢᱟᱱᱮ ᱥ ᱜᱩᱱᱟ ᱡᱟᱹᱥᱛᱤ ᱢᱟᱱᱮ ᱚᱱᱟ ᱫᱚ ᱦᱟᱱᱰᱨᱮᱰ ᱯᱟᱨᱥᱮᱱᱴ ᱠᱷᱟᱫᱽ ᱠᱷᱚᱛ ᱦᱟᱱᱰᱨᱮᱰ ᱯᱟᱨᱥᱮᱱᱴ ᱠᱷᱚᱛ ᱚᱱᱟ ᱫᱚ ᱠᱟᱹᱢᱤ ᱠᱟᱱᱟ ᱚᱱᱟ ᱥᱟᱦᱟᱨ ᱠᱚᱫᱚ ᱵᱟᱭ ᱫᱟᱲᱮᱭᱟᱜᱼᱟ ᱚᱱᱟ ᱫᱚ ᱾ ᱟᱢ ᱡᱩᱫᱤ ᱵᱮᱥ ᱫᱷᱟᱨᱟᱢ ᱵᱟᱜᱟᱣ ᱟᱠᱟ ᱤᱱᱟᱹᱠᱷᱟᱱ ᱦᱩᱲ ᱠᱚᱛᱟᱢ ᱱᱚᱝᱠᱟ ᱫᱟᱨᱮᱜᱼᱟ ᱵᱷᱤᱸᱟᱹᱲ ᱩᱛᱟᱹᱨᱚᱜᱼᱟ ᱾
ᱵᱷᱤᱸᱫᱟᱹᱲ ᱩᱛᱟᱹᱨᱚᱜᱼᱟ ᱛᱟᱭᱚᱢ ᱫᱟᱨᱟᱢ ᱢᱟᱱᱮ ᱟᱨᱚ ᱢᱟᱱᱮ ᱦᱟᱸᱜ ᱟᱹᱰᱤ ᱢᱩᱥᱠᱤᱞ ᱠᱟᱱᱟ ᱾
ᱦᱚᱸ ᱩᱱᱟᱹᱜ ᱪᱮᱨᱦᱟ ᱩᱱᱟᱹᱜ ᱱᱟᱯᱟᱭ ᱫᱟᱲᱮᱜᱼᱟ᱾ ᱚᱱᱟ ᱠᱚ,
ᱦᱮᱸ, ᱫᱤᱥᱚᱢ ᱫᱩᱱᱤᱭᱟᱹ ᱱᱩᱱᱟᱹᱜ ᱢᱟᱱᱮ ᱞᱟᱦᱟᱥᱮᱫ ᱥᱮᱱ ᱤᱫᱤᱭ ᱟᱠᱟᱱᱟ᱾ ᱢᱟᱱᱮ ᱟᱨ ᱪᱮᱫ ᱤᱧ ᱞᱟᱹᱭᱟ ᱢᱟᱱᱮ ᱡᱟᱦᱟᱸᱭ ᱦᱳᱭᱛᱳ ᱡᱟᱦᱟᱸᱭ ᱦᱳᱭᱛᱚ ᱚᱱᱠᱟ ᱠᱚ ᱦᱟᱯᱲᱟᱢ ᱟᱠᱟᱱᱟ ᱱᱤᱛᱚᱜ, ᱯᱚᱪᱟᱥ, ᱥᱟᱴ, ᱥᱳᱛᱛᱳᱚᱨ ᱚᱱᱠᱟ ᱩᱢᱮᱨ ᱦᱩᱭᱩᱜ ᱠᱟᱱ ᱛᱟᱠᱚᱣᱟ, ᱩᱱᱠᱩ ᱫᱚ ᱦᱟᱱᱮ ᱤᱱᱠᱟᱹ ᱠᱚ ᱢᱚᱱᱮᱭᱮᱫᱟ ᱡᱮ ᱩᱱᱠᱩ ᱫᱚ ᱵᱟᱨᱭᱟ ᱡᱚᱱᱚᱢ ᱠᱚ ᱧᱟᱢ ᱠᱮᱫ ᱞᱮᱠᱟ ᱢᱤᱫᱴᱤᱡ ᱡᱚᱱᱚᱢ ᱞᱮᱠᱟ ᱯᱟᱹᱦᱤᱞᱟᱜ ᱟᱹᱵᱤᱱ ᱠᱟᱛᱷᱟ ᱩᱭᱦᱟᱹᱨ ᱵᱤᱱ ᱟᱨ ᱱᱤᱛᱚᱜᱼᱟᱜ ᱠᱟᱛᱷᱟ ᱟᱹᱵᱤᱱ ᱱᱤᱛᱚᱜᱟᱜ ᱡᱟᱦᱟᱸ ᱯᱚᱨᱤᱥᱛᱷᱤᱛᱤ ᱪᱟᱞᱟᱜ ᱠᱟᱱᱟ,
ᱦᱳᱭ ᱦᱳᱭ,
ᱦᱮᱸ ᱦᱮᱸ᱾
ᱱᱤᱛᱚᱝ ᱫᱚ ᱟᱥᱚᱞ ᱠᱟᱛᱷᱟ ᱟᱵᱚᱣᱟᱜ ᱩᱢᱮᱨ ᱠᱚᱦᱚᱸ ᱠᱚᱢ ᱤᱫᱤᱜ ᱠᱟᱱᱟ ᱚᱱᱟ ᱞᱟᱹᱜᱤᱫ ᱛᱮ᱾ ᱡᱮ ᱪᱮᱫᱟᱜ ᱥᱮ ᱟᱵᱚ ᱫᱚ ᱡᱚᱛᱚᱱᱟᱝ ᱜᱮ ᱥᱟᱦᱟᱨ ᱨᱮᱭᱟᱜ ᱜᱮᱵᱚᱱ ᱡᱚᱢᱮᱫᱼᱟ᱾ ᱱᱤᱛᱚᱝ ᱡᱮᱦᱮᱛᱩ ᱩᱛᱩ ᱵᱤᱞᱟᱹᱛᱤ ᱟᱨ ᱡᱮ ᱵᱮᱸᱜᱟᱲ ᱡᱮ ᱚᱱᱠᱟᱱᱟᱜ ᱟᱲᱟᱜ ᱥᱟᱠᱟᱢ ᱜᱮ ᱜᱟᱺᱫᱷᱟᱹᱨᱤ ᱡᱟᱦᱟᱱᱟᱜ ᱟᱲᱟᱜ ᱜᱮ ᱚᱱᱠᱟᱱᱟᱜ ᱟᱵᱚ ᱡᱚᱢ ᱟᱲᱟᱜ ᱜᱟᱺᱫᱷᱟᱹᱨᱤ ᱟᱲᱟᱜ, ᱯᱟᱞᱚᱱ ᱟᱲᱟᱜ ᱠᱩᱬᱵᱤ ᱟᱲᱟᱜ ᱪᱮ ᱯᱩᱨᱟᱹᱭ ᱟᱲᱟᱜ ᱢᱟᱱᱮ ᱡᱚᱛᱚ ᱡᱟᱭᱜᱟ ᱨᱮᱜᱮ ᱥᱟᱦᱟᱨ ᱠᱟᱹᱡ ᱠᱟᱹᱡ ᱵᱚᱱ ᱮᱢᱟᱦᱟᱜ ᱠᱟᱱᱟ᱾
ᱦᱩᱸ ᱦᱩᱸ,
ᱮᱱᱮᱠᱷᱟᱱ ᱚᱱᱟ ᱥᱟᱦᱟᱨ ᱥᱟᱶ ᱥᱟᱶᱛᱮ ᱚᱱᱟ ᱡᱟᱦᱟᱸ ᱡᱚ, ᱡᱚ ᱨᱮᱭᱟᱜ ᱪᱮ ᱟᱲᱟᱜ ᱨᱮᱭᱟᱜ ᱚᱱᱟᱢᱟ ᱥᱟᱦᱟᱨ ᱛᱮ ᱵᱮᱱᱟᱜ ᱠᱟᱱᱟ, ᱢᱮᱱᱠᱷᱟᱱ ᱚᱸᱰᱮ ᱢᱟ ᱥᱟᱦᱟᱨ ᱨᱮᱭᱟᱜ ᱢᱟᱛᱨᱟ ᱛᱮᱫ ᱰᱷᱮᱨᱚᱜ ᱠᱟᱱᱟ᱾
ᱦᱮᱸ,
ᱮᱸᱰᱮᱠᱷᱟᱱ ᱚᱱᱟ ᱡᱟᱦᱟᱸ ᱥᱟᱦᱟᱨ ᱨᱮᱭᱟᱜ ᱡᱤᱱᱤᱥ ᱵᱚᱱ ᱡᱚᱢᱮᱜᱼᱟ ᱥᱮ, ᱚᱱᱟ ᱠᱷᱟᱹᱛᱤᱨ ᱛᱮ ᱟᱵᱚᱣᱟᱜ ᱦᱚᱲᱢᱚ ᱥᱟ ᱪᱟᱵᱟᱜ ᱠᱟᱱᱟ᱾
ᱦᱮᱸ ᱮᱠᱫᱚᱢ, ᱟᱵᱚ ᱫᱚ ᱡᱟᱦᱟᱸ ᱜᱮ ᱢᱟᱱ ᱦᱚᱸ, ᱟᱵᱚ ᱫᱚ ᱡᱟᱦᱟᱸ ᱜᱮᱵᱚᱱ ᱡᱚᱢ ᱮᱫᱟ ᱚᱱᱟ ᱡᱚᱛᱚ ᱥᱟᱦᱟᱨ ᱨᱮᱱᱟᱜ ᱜᱮ᱾
ᱦᱩᱸ,
ᱚᱱᱟᱛᱮ ᱱᱤᱛᱚᱜ ᱟᱵᱚᱣᱟᱜ ᱦᱚᱲᱢᱚ ᱠᱚ ᱠᱚᱢᱡᱳᱨ ᱤᱫᱤᱜ ᱠᱟᱱᱟ, ᱟᱵᱚ ᱵᱮᱥᱤ ᱫᱤᱱ ᱵᱟᱵᱚᱱ ᱵᱟᱧᱪᱟᱣ ᱫᱟᱲᱮᱭᱟᱜ ᱠᱟᱱᱟ᱾
ᱦᱳᱭ ᱡᱟᱦᱟᱸ ᱞᱮᱠᱟ ᱡᱮᱦᱮᱛᱩ ᱥᱮᱫᱟᱭ ᱦᱚᱲ ᱫᱚ ᱟᱢᱟᱜ ᱮᱠᱥᱚ ᱥᱟᱞᱮ ᱯᱩᱨᱟᱹᱣᱮᱫ ᱦᱩᱭᱩᱜ ᱛᱟᱦᱮᱸᱫ᱾
ᱦᱮᱸ ᱩᱱᱠᱩ ᱦᱳᱭ ᱩᱱᱠᱩ ᱫᱚ ᱚᱱᱟ ᱥᱚᱥᱟᱞ ᱫᱚ ᱯᱩᱨᱟᱹ ᱠᱚᱱᱯᱷᱟᱨᱢ᱾ ᱦᱳᱭ ᱟᱹᱰᱤ ᱢᱤᱫᱴᱤᱡ ᱵᱟᱨᱭᱟ ᱡᱟᱦᱟᱱᱟᱜ ᱨᱳᱜᱽ ᱟᱡᱟᱨ ᱛᱮ ᱦᱳᱭᱛᱳ ᱵᱟᱭ ᱛᱟᱦᱮᱱᱟ, ᱢᱮᱱᱠᱷᱟᱱ ᱵᱟᱝᱠᱷᱟᱱ ᱫᱚ ᱩᱱᱠᱩ ᱫᱚ ᱥᱚᱭ ᱫᱚᱠᱚ ᱮᱠᱫᱚᱢ ᱠᱚ ᱯᱟᱨᱚᱢ ᱜᱚᱫ ᱠᱟᱜᱼᱟ᱾
ᱯᱟᱨᱚᱢ ᱠᱟᱜ ᱠᱟᱱ ᱜᱮᱭᱟ ᱠᱚ,
ᱦᱩᱸ ᱢᱮᱱᱠᱷᱟᱱ ᱱᱤᱛᱳᱜ ᱡᱟ ᱧᱮᱞᱚᱜ ᱠᱟᱱᱟ ᱡᱳᱨ ᱥᱮ ᱡᱳᱨ ᱥᱳᱛᱛᱚᱨ᱾
ᱦᱳᱭ,
ᱥᱚᱛᱛᱳᱨ ᱟᱥᱤ ᱟᱥᱤ ᱦᱚᱸ ᱟᱹᱰᱤ ᱴᱟᱱᱟ ᱴᱩᱱᱮ᱾
ᱟᱰᱤ ᱴᱟᱱᱟ ᱴᱟᱱᱤ ᱥᱚᱛ ᱟᱹᱥᱤ ᱢᱟᱱᱮ ᱩᱱ ᱫᱚ ᱥᱮᱴᱮᱨ ᱠᱮᱫᱼᱟ, ᱢᱮᱱᱠᱷᱟᱱ ᱫᱚ ᱩᱱᱤ ᱥᱚ ᱥᱟᱞᱮ ᱯᱟᱨᱚᱢ ᱠᱮᱜᱼᱟ ᱚᱱᱠᱟ ᱩᱭᱦᱟᱹᱨ ᱠᱟᱜ ᱢᱮ᱾
ᱦᱳᱭ ᱦᱳᱭ ᱦᱳᱭ᱾
ᱦᱮᱸ ᱥᱟᱴ ᱥᱟᱞ ᱥᱮᱴᱮᱨ ᱛᱮ ᱢᱩᱥᱠᱤᱞᱚᱜ ᱠᱟᱱᱟ ᱠᱚ᱾
ᱩᱦ ᱦᱩᱸ ᱦᱩᱸ᱾
ᱟᱨ ᱱᱤᱛᱚᱜ ᱱᱚᱝᱠᱟᱱᱟᱜ ᱨᱟᱱ ᱚᱰᱩᱠ ᱟᱠᱟᱱᱟ ᱡᱟᱦᱟᱸ ᱞᱮᱠᱟ ᱡᱮᱦᱮᱛᱩ ᱢᱟᱛᱠᱚᱢ ᱯᱟᱹᱨᱣᱟᱹ ᱦᱚᱸᱠᱚ ᱵᱮᱱᱟᱣᱮᱫᱼᱟ ᱚᱸᱰᱮ ᱦᱚᱸ ᱡᱚᱛᱚ ᱨᱟᱱ ᱠᱚ ᱢᱮᱥᱟᱭᱼᱟ ᱾
ᱮᱠᱫᱚᱢ ᱾
ᱦᱟᱺᱰᱤ ᱦᱚᱸ ᱫᱚᱦᱚᱭᱮᱫᱼᱟ ᱠᱚ ᱚᱱᱟ ᱨᱮᱦᱚᱸ ᱨᱟᱱ ᱠᱚ ᱢᱮᱥᱟ
ᱦᱳᱭ ᱚᱱᱟ ᱨᱮᱦᱚᱸ ᱨᱟᱱ ᱠᱚ ᱢᱮᱥᱟᱜ
ᱫᱚᱠᱟᱱ ᱫᱷᱟᱨᱟ ᱨᱟᱹᱜᱤᱜ ᱦᱮᱸ ᱪᱮ ᱮᱸᱰᱮᱠᱷᱟᱱ ᱫᱚ
ᱢᱟᱱᱮ ᱟᱵᱤᱱ ᱥᱚᱸᱜᱮ ᱱᱚᱣᱟ ᱜᱟᱯᱟᱞ ᱢᱟᱨᱟᱨᱟᱣ ᱠᱟᱛᱮᱜ ᱢᱟᱱᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ, ᱟᱵᱮᱱ ᱥᱚᱸᱜᱮ ᱟᱨᱚ ᱟᱹᱞᱤᱧ ᱜᱟᱯᱟᱞᱢᱟᱨᱟᱣ ᱵᱩᱡᱷᱟᱹᱣᱮᱫ ᱞᱤᱧᱟ ᱾ ᱢᱮᱱᱠᱷᱟᱱ ᱪᱮᱫ ᱵᱤᱱ ᱞᱟᱹᱭᱟ ᱱᱚᱣᱟ ᱚᱠ ᱛᱚ ᱠᱚᱦᱚᱸ ᱢᱩᱪᱟᱹᱫ ᱪᱟᱞᱟᱜ ᱠᱟᱱᱟ ᱜᱟᱯᱟᱞ ᱢᱟᱨᱟᱨᱟᱣ ᱦᱚᱭᱛᱳ ᱵᱟᱞᱟᱝ ᱫᱟᱲᱮᱭᱟᱜᱼᱟ ᱾
ᱦᱳᱭ ᱦᱳᱭ ᱾